ᱦᱮᱸ ᱥᱟᱹᱜᱩᱱ
ᱦᱮᱸ ᱜᱚᱢᱠᱮ ᱥᱟᱹᱜᱩᱱ ᱥᱮᱛᱟᱜ ᱡᱚᱦᱟᱨ ᱜᱮ
ᱦᱮᱸ ᱦᱮᱸ ᱟᱨ ᱛᱟᱦᱚᱞᱮ ᱞᱟᱹᱭ ᱵᱤᱱ ᱪᱮᱫ ᱠᱚᱵᱤᱱ ᱪᱤᱠᱟᱹᱭᱮᱫ-ᱟ
ᱪᱮᱫ ᱦᱚᱸ ᱵᱟᱝ ᱜᱚᱝᱠᱮ ᱱᱮᱛᱟᱨ ᱫᱚ ᱫᱩᱲᱩᱵ ᱦᱩᱭ ᱟᱠᱟᱱᱟ ᱛᱚ ᱜᱚᱝᱠᱮ ᱵᱷᱟᱞᱮ ᱜᱮᱭᱟ ᱵᱮᱱ
ᱦᱮᱸ ᱦᱮᱸ ᱟᱹᱞᱤᱧ ᱦᱚᱸ ᱵᱷᱟᱜᱤ ᱜᱮᱭᱟᱞᱤᱧ ᱟᱹᱵᱤᱱ ᱪᱮᱫ ᱞᱮᱠᱟ ᱢᱮᱱᱟᱜ ᱟᱠᱟᱜ ᱵᱤᱱᱟ
ᱟᱹᱞᱤᱧ ᱦᱚᱸ ᱱᱤᱛᱚᱜ ᱫᱚ ᱦᱟᱸᱜ ᱵᱷᱟᱞᱮ ᱜᱮ ᱢᱮᱱᱟᱜ ᱞᱤᱧᱟ ᱥᱟᱶᱛᱮ ᱡᱚᱛᱚ ᱦᱚᱲ ᱜᱮ ᱵᱷᱟᱞᱮ ᱢᱮᱱᱟᱜ ᱞᱮᱭᱟ ᱜᱷᱟᱨᱚᱸᱡᱽ ᱨᱮᱱ ᱡᱟ ᱡᱚᱛᱚ ᱢᱮᱱᱟᱜ ᱞᱮᱭᱟ ᱡᱚᱛᱚ
ᱵᱷᱟᱹᱜᱤ ᱫᱚ ᱛᱟᱦᱮᱸ ᱫᱚᱨᱠᱟᱨ ᱟ ᱦᱮᱸ ᱥᱮ ᱵᱟᱝ ᱜᱷᱟᱨᱚᱸᱧᱡᱽ ᱨᱮ ᱡᱩᱫᱤ ᱚᱠᱚᱭ ᱦᱚᱸ ᱵᱷᱟᱜᱤ ᱵᱟᱠᱚ ᱛᱟᱦᱮᱱᱟ ᱛᱚ ᱢᱚᱱᱮ ᱡᱤᱣᱤ ᱦᱚᱸ ᱵᱮᱥ ᱵᱟᱝ ᱛᱟᱦᱮᱱᱟ ᱥᱮ ᱵᱟᱝ
ᱦᱮᱸ ᱮᱠᱫᱚᱢ ᱥᱟᱹᱨᱤ ᱠᱟᱛᱷᱟ ᱵᱮᱱ ᱞᱟᱹᱭ ᱟᱠᱟᱫ ᱟ ᱜᱚᱝᱠᱮ ᱡᱩᱫᱤ ᱵᱟᱝᱠᱚ ᱛᱟᱦᱮᱱ ᱠᱷᱟᱡ ᱢᱟ ᱵᱷᱟᱞᱮ ᱢᱟ ᱵᱟᱝ ᱵᱩᱡᱷᱟᱹᱜ ᱜᱮ
ᱦᱩᱸ ᱦᱩᱸ ᱟᱨ ᱛᱟᱦᱚᱞᱮ ᱱᱤᱛ ᱱᱤᱛᱜ ᱫᱤᱱ ᱫᱚ ᱪᱮᱫ ᱠᱚᱯᱮ ᱠᱟᱹᱢᱤ ᱵᱟᱲᱟᱭᱮᱫᱼᱟ᱾
ᱜᱚᱢᱠᱮ ᱱᱤᱛᱚᱜ ᱫᱚ ᱦᱟᱸᱜ ᱚᱱᱠᱟ ᱪᱟᱥ ᱠᱟᱹᱢᱤ ᱠᱟᱹᱢᱤ ᱫᱤᱱ᱾ ᱛᱚ ᱚᱱᱟ ᱪᱟᱥ ᱠᱟᱹᱢᱤ ᱜᱮ ᱟᱨᱠᱤ ᱦᱟᱸᱜ ᱞᱮ ᱮᱦᱚᱵ ᱵᱟᱲᱟ ᱜᱚᱫ ᱟᱠᱟᱱᱟ᱾
ᱟᱪᱪᱷᱟ ᱟᱪᱪᱷᱟ ᱟᱹᱰᱤ ᱱᱟᱯᱟᱭ ᱡᱟᱭᱦᱳᱠ᱾ ᱪᱟᱥ ᱠᱟᱹᱢᱤ ᱛᱚ ᱦᱩᱭᱩᱜ ᱜᱮᱭᱟ ᱥᱟᱨᱟ ᱵᱚᱪᱷᱚᱨ ᱨᱮᱱᱟᱜ ᱡᱚᱢ ᱛᱚ ᱟᱨᱡᱟᱣ ᱦᱩᱭᱩᱜᱼᱟ ᱥᱮ ᱵᱟᱝ᱾
ᱦᱮᱸ ᱡᱩᱫᱤ ᱵᱟᱝᱵᱚᱱ ᱟᱨᱡᱟᱣ ᱞᱮᱠᱷᱟᱱ ᱫᱚ ᱪᱤᱠᱟᱹᱛᱮ
ᱦᱮᱸ ᱟᱨ ᱟᱵᱚᱣᱟᱜ ᱡᱟᱦᱟᱸ ᱛᱤᱱᱟᱹᱜ ᱞᱟᱹᱭ ᱜᱟᱱᱚᱜᱼᱟ ᱢᱟᱱᱮ ᱡᱟᱦᱟᱸ ᱡᱚᱢᱟᱜ ᱩᱛᱥᱚ ᱫᱚ ᱦᱟᱸᱜ ᱱᱚᱣᱟ ᱪᱟᱥᱵᱟᱥ ᱪᱮᱛᱟᱱ ᱨᱮᱜᱮ ᱢᱮᱱᱟᱜ ᱟᱠᱟᱜ ᱟ᱾
ᱦᱮᱸ
ᱟᱵᱚ ᱢᱟᱹᱱᱢᱤ ᱫᱚ ᱡᱚᱫᱤ ᱵᱟᱝᱵᱩᱱ ᱪᱟᱥᱟ ᱛᱚ ᱟᱵᱚ ᱫᱚ ᱪᱟᱥ ᱪᱮᱛᱟᱱ ᱨᱮᱜᱮ ᱱᱤᱨᱵᱷᱚᱨ᱾ ᱦᱚᱸ ᱡᱩᱫᱤ ᱵᱟᱝ ᱵᱚᱱ ᱪᱟᱥᱟ ᱛᱚ ᱟᱹᱰᱤ ᱮᱴᱠᱮᱴᱚᱬᱮ ᱨᱮᱵᱚᱱ ᱯᱟᱲᱦᱟᱜᱼᱟ᱾ ᱛᱚ ᱚᱢᱠᱮ ᱟᱯᱮ ᱥᱮᱫ ᱫᱚ ᱵᱤᱨ ᱵᱩᱨᱩ ᱱᱟᱹᱭ ᱠᱚᱫᱚ ᱢᱮᱱᱟᱜ ᱟ ᱥᱮ ᱵᱟᱝ?
ᱦᱮᱸ ᱟᱞᱮᱥᱮᱫ ᱫᱚ ᱦᱟᱸᱜ ᱵᱤᱨ ᱫᱚ ᱢᱮᱱᱟᱜᱼᱟ, ᱚᱱᱠᱟ ᱵᱩᱨᱩ ᱫᱚ ᱦᱟᱸᱜ ᱵᱟᱹᱱᱩᱜᱼᱟ᱾ ᱟᱫᱚ ᱵᱩᱨᱩ ᱵᱚᱞᱛᱮ ᱫᱚ ᱵᱩᱨᱩ ᱫᱚ ᱵᱟᱠᱚ ᱞᱟᱹᱭᱟ ᱡᱟᱦᱟᱸ ᱫᱚ ᱰᱩᱝᱨᱤ ᱞᱮᱠᱟ ᱚᱱᱠᱟ ᱢᱮᱱᱟᱜ ᱜᱮᱭᱟ ᱦᱩᱰᱤᱧ ᱢᱟᱨᱟᱝ᱾ ᱟᱨ ᱱᱟᱹᱭ ᱫᱚ ᱦᱟᱸᱜ ᱟᱞᱮ ᱥᱮᱫ ᱫᱚ ᱵᱟᱹᱱᱩᱜ ᱟᱠᱟᱟᱜᱼᱟ ᱟᱞᱮ ᱥᱮᱫ ᱫᱚ ᱜᱟᱰᱟ ᱢᱮᱱᱟᱜᱼᱟ᱾ ᱟᱸᱡᱚᱢᱚᱜ ᱠᱟᱱᱟ᱾ ᱦᱩᱸ ᱦᱩᱸ ᱟᱨ ᱛᱟᱦᱚᱞᱮ ᱟᱯᱮ ᱥᱮᱫ ᱫᱚ ᱚᱠᱟᱞᱮᱠᱟ ᱫᱤᱥᱚᱢ ᱫᱚ?
ᱟᱞᱮ ᱥᱮᱫ ᱦᱚᱸ ᱚᱱᱠᱟ ᱵᱤᱨ ᱠᱚᱫᱚ ᱢᱮᱱᱟᱜ ᱜᱮᱭᱟ ᱛᱚ ᱞᱟᱦᱟᱛᱮ ᱡᱟᱦᱟᱸ ᱥᱮᱬᱟ ᱥᱮᱬᱟ ᱵᱤᱨ ᱛᱟᱦᱮᱸ ᱠᱟᱱᱟ ᱛᱚ ᱩᱱᱟᱹᱜ ᱥᱮᱬᱟ ᱫᱚ ᱦᱟᱸᱜ ᱵᱟᱹᱱᱩᱜᱼᱟ ᱱᱮᱛᱟᱨ ᱫᱚ ᱦᱩᱰᱤᱧ ᱟᱠᱟᱱᱟ ᱪᱮᱫᱟᱜ ᱮᱱᱛᱮᱫ ᱢᱟᱹᱱᱢᱤ ᱠᱚᱵᱚᱱ ᱰᱷᱮᱨᱚᱜ ᱠᱟᱱ ᱛᱮ ᱟᱵᱚᱣᱟᱜ ᱛᱟᱦᱮᱸ ᱰᱮᱨᱟ ᱠᱚᱦᱚᱸ ᱟᱨᱠᱤ ᱵᱟᱹᱲᱛᱤᱜ ᱠᱟᱱᱛᱮ ᱚᱲᱟᱜ ᱫᱩᱣᱟᱹᱨ ᱵᱮᱱᱟᱣ ᱞᱟᱹᱜᱤᱫ ᱵᱤᱨ ᱠᱚᱠᱚ ᱢᱟᱜ ᱩᱡᱟᱹᱲᱮᱜᱼᱟ᱾ ᱥᱮ ᱥᱮᱬᱟ ᱥᱮᱬᱟ ᱵᱤᱨ ᱠᱚ ᱢᱟᱜ ᱮᱫᱟ, ᱟᱵᱟᱨ ᱡᱚᱢᱟᱜ ᱨᱮᱱᱟᱜ ᱦᱚᱸ ᱪᱟᱹᱦᱤᱫᱟ ᱵᱟᱹᱲᱛᱤ ᱛᱤᱜ ᱠᱟᱱ ᱛᱟᱵᱚᱣᱟ ᱚᱱᱟᱛᱮ ᱜᱚᱰᱟ ᱠᱚᱠᱚ ᱵᱮᱱᱟᱣᱮᱫᱼᱟ ᱠᱷᱮᱛ ᱠᱚᱠᱚ ᱵᱮᱱᱟᱣᱮᱫᱼᱟ ᱢᱤᱫ ᱵᱤᱨ ᱢᱟᱜ ᱠᱟᱛᱮᱫ ᱟᱨ ᱚᱱᱠᱟ ᱵᱩᱨᱩ ᱠᱚᱫᱚ ᱦᱟᱸᱜ ᱵᱟᱹᱱᱩᱜᱼᱟ ᱟᱞᱮ ᱥᱮᱫ ᱦᱚᱸ ᱟᱹᱵᱤᱱ ᱵᱤᱱ ᱢᱮᱱ ᱠᱮᱫ ᱞᱮᱠᱟ᱾ ᱠᱟ ᱰᱩᱝᱨᱤ ᱛᱚ ᱟᱞᱮ ᱥᱮᱫ ᱦᱚᱸ ᱰᱩᱝᱨᱤ ᱜᱮ ᱢᱮᱱᱟᱜ
ᱟᱪᱪᱷᱟ ᱟᱪᱪᱷᱟ ᱩᱸ ᱩᱸ ᱟᱞᱮ ᱥᱮᱫ ᱦᱚᱸ ᱚᱱᱠᱟᱜᱮ ᱢᱟᱱᱮ ᱵᱤᱨ ᱫᱚ ᱦᱟᱸᱜ ᱢᱮᱱᱟᱜ ᱟᱠᱟᱜᱼᱟ᱾ ᱟᱫᱚ ᱠᱟᱛᱷᱟ ᱦᱩᱭᱩᱜ ᱠᱟᱱᱟ ᱱᱮᱛᱟᱨ ᱫᱚ ᱪᱮᱫ ᱞᱮᱠᱟ ᱟᱠᱟᱱᱟ ᱢᱟᱱᱮ ᱦᱚᱲ ᱜᱮᱵᱚᱱ ᱤᱭᱟᱹ ᱟᱨᱠᱤ ᱮᱢᱚᱱ ᱡᱟᱭᱜᱟ ᱯᱚᱨᱤᱥᱤᱛ ᱡᱟᱭᱜᱟ ᱨᱮᱵᱚᱱ ᱪᱟᱞᱟᱣ ᱟᱠᱟᱱᱟ ᱟᱵᱚᱣᱟᱜ ᱥᱟᱨᱛᱷᱚ ᱞᱟᱹᱜᱤᱫ ᱜᱮᱵᱚᱱ ᱠᱟᱹᱢᱤᱭᱮᱫᱼᱟ ᱱᱚᱝᱠᱟ ᱧᱮᱞ ᱞᱮᱠᱷᱟᱱ ᱵᱤᱨ ᱨᱮ ᱱᱤᱛᱚᱜ ᱤᱭᱟᱹ ᱡᱚᱠᱷᱚᱱ ᱡᱚᱠᱷᱚᱱ ᱥᱟᱠᱟᱢ ᱧᱩᱨᱩᱜᱼᱟ ᱩᱱ ᱡᱚᱠᱷᱚᱱ ᱪᱤᱠᱟᱹᱭᱟᱠᱚ ᱨᱚᱦᱚᱲ ᱥᱟᱠᱟᱢ ᱠᱚ ᱟ ᱜᱚᱴᱟ ᱵᱤᱨ ᱠᱚ ᱫᱷᱚᱨᱟᱣᱼᱟ ᱦᱮᱸᱥᱮ ᱟᱫᱚ ᱜᱚᱴᱟ ᱵᱤᱨ ᱫᱷᱚᱨᱟᱣ ᱠᱟᱱ ᱪᱮᱫ ᱪᱤᱠᱟᱹᱜ ᱠᱟᱱᱟ ᱧᱮᱞᱚᱜᱚᱜ ᱠᱟᱱᱟ ᱡᱮ ᱦᱩᱰᱤᱧ ᱦᱩᱰᱤᱧ ᱡᱤᱭᱟᱹᱞᱤ ᱠᱚ ᱢᱮᱱᱟᱜ ᱠᱚᱣᱟ ᱩᱱᱠᱩ ᱞᱚ ᱟᱛᱟᱨᱚᱜ ᱠᱟᱱᱟ ᱥᱮ ᱜᱩᱡᱩᱜ ᱠᱟᱱᱟ ᱠᱚ ᱚᱱᱟ ᱥᱮᱸᱜᱮᱞ ᱫᱟᱨᱟᱭ ᱛᱮ᱾ ᱟᱨ ᱡᱟᱦᱟᱸ ᱵᱤᱨ ᱨᱮᱱᱟᱜ ᱨᱟᱱ ᱢᱩᱨᱜᱟᱹᱱ ᱫᱟᱨᱮ ᱧᱟᱢᱚᱜ ᱫᱚ ᱦᱩᱰᱤᱧ ᱦᱩᱰᱤᱧ ᱫᱟᱨᱮ ᱠᱚ ᱨᱟᱱ ᱨᱮᱦᱮᱫ ᱠᱚ ᱚᱱᱟ ᱠᱚᱦᱚᱸ ᱞᱚ ᱟᱛᱟᱨ ᱪᱟᱵᱟᱜ ᱠᱟᱱᱟ᱾ ᱟᱨ ᱱᱚᱝᱠᱟ ᱠᱟᱛᱮᱜ ᱟᱨ ᱢᱤᱫᱴᱮᱱ ᱪᱮᱫ ᱦᱩᱭᱩᱜ ᱠᱟᱱᱟ ᱚᱫᱷᱭᱮᱠ ᱫᱟᱨᱮ ᱠᱚᱫᱚ ᱦᱟᱸᱜ ᱜᱩᱡᱩᱜ ᱠᱟᱱ ᱜᱮᱭᱟ, ᱱᱚᱜᱼ ᱱᱟ ᱠᱚ ᱢᱤᱫᱴᱮᱱ ᱵᱟᱹᱲᱤᱡ ᱠᱟᱹᱢᱤ ᱦᱩᱭᱩᱜ ᱠᱟᱱᱟ ᱦᱮᱸ ᱥᱮ ᱵᱟᱝ᱾ ᱛᱟᱦᱚᱞᱮ ᱟᱫᱚ ᱵᱤᱨ ᱫᱚ ᱦᱟᱸᱜ ᱪᱤᱠᱟᱹᱛᱮ ᱟᱫᱚ ᱛᱟᱸᱦᱮᱱ ᱛᱟᱵᱚᱱᱟ᱾
ᱦᱮᱸ ᱱᱚᱣᱟ ᱫᱚ ᱵᱤᱨ ᱫᱚ ᱟᱵᱚ ᱜᱮ ᱚᱱᱟ ᱫᱚ ᱨᱟᱠᱷᱟ ᱡᱚᱜᱟᱣ ᱦᱩᱭᱩᱜ ᱛᱟᱢᱟ ᱡᱩᱫᱤ ᱵᱤᱨ ᱵᱚᱱ ᱢᱟᱜᱟ ᱛᱚ ᱟᱵᱚᱣᱟᱜ ᱥᱟᱦᱮᱫ ᱠᱚᱨᱮᱱᱟᱜ ᱠᱚᱥᱴᱚ ᱛᱚ ᱦᱩᱭ ᱫᱟᱲᱮᱭᱟᱜᱼᱟ ᱪᱮᱫᱟᱜ ᱮᱱᱛᱮᱫ ᱟᱨ ᱱᱚᱜᱼᱚᱭ ᱵᱤᱨ ᱨᱮᱱᱟᱜ ᱥᱟᱠᱟᱢ ᱠᱚ ᱧᱩᱨᱩ ᱠᱟᱛᱮ ᱛᱮ ᱨᱚᱦᱚᱲᱚᱜ ᱠᱟᱱᱛᱮ ᱡᱟᱦᱟᱸᱭ ᱠᱚ ᱥᱮᱱ ᱠᱟᱛᱮ ᱡᱟᱦᱟᱸᱭ ᱜᱮ ᱠᱚ ᱟᱛᱟᱨ ᱜᱤᱫ ᱠᱟᱜ ᱠᱟᱱᱟ ᱛᱚ ᱱᱚᱣᱟ ᱛᱟᱨ ᱞᱮᱠᱷᱟᱱ ᱫᱚ ᱯᱩᱨᱟᱹᱴᱟ ᱵᱤᱨ ᱜᱮ ᱞᱚ ᱫᱟᱲᱮᱭᱟᱜᱼᱟ ᱟᱨ ᱱᱚᱣᱟ ᱵᱤᱨ ᱨᱮ ᱛᱤᱱᱟᱹᱜ ᱡᱤᱵᱽ-ᱡᱤᱭᱟᱹᱞᱤ ᱠᱚ ᱛᱟᱦᱮᱸ ᱠᱟᱱᱟ ᱛᱚ ᱩᱱᱠᱩ ᱦᱚᱸᱠᱚ ᱜᱩᱡᱩᱜᱼᱟ ᱾ ᱟᱨ ᱩᱱᱠᱩᱣᱟᱜ ᱡᱤᱵᱽ ᱵᱳᱭᱪᱤᱛᱨᱚ ᱥᱮ ᱵᱟᱰᱟᱭ ᱵᱟᱨᱥᱮᱜ
ᱦᱮᱸ ᱚᱸᱰᱮ ᱪᱟᱵᱟᱜ-ᱟ ᱛᱚ ᱚᱸᱰᱮᱱᱟᱜ ᱵᱟᱥᱛᱩ ᱛᱚᱱᱛᱨᱚ ᱴᱟᱜ ᱫᱚ ᱦᱮᱸ ᱥᱮ ᱵᱟᱝ ᱛᱟᱯᱚᱨᱮ ᱟᱨᱚ ᱧᱮᱞ ᱵᱤᱱ ᱦᱮᱸ ᱞᱟᱹᱭ ᱵᱤᱱ ᱦᱮᱸ ᱞᱟᱹᱭ ᱵᱤᱱ ᱢᱟ
ᱦᱮᱸ ᱜᱚᱝᱠᱮ ᱢᱮᱱᱟᱞᱤᱧ ᱛᱚ ᱛᱚᱵᱮ ᱟᱯᱮ ᱥᱮᱫ ᱫᱚ ᱪᱤᱞᱤ ᱠᱚ ᱡᱤᱭᱟᱹᱞᱤ ᱠᱚ ᱧᱮᱞ ᱧᱟᱢᱚᱜ ᱜᱮᱭᱟ ᱵᱤᱨ ᱨᱮ ᱾
ᱱᱤᱛᱳᱜ ᱫᱚ ᱦᱟᱸᱜ ᱞᱟᱹᱭ ᱞᱮᱠᱷᱟᱱ ᱡᱤᱵᱽᱼᱡᱤᱭᱟᱹᱞᱤ ᱫᱚ ᱢᱮᱱᱟᱜ ᱠᱟᱜ ᱠᱚᱣᱟ ᱥᱟᱱᱟᱢ ᱞᱮᱠᱟᱱ ᱜᱮ ᱠᱩᱞᱟᱹᱭ ᱦᱚᱸ ᱢᱮᱱᱟᱜ ᱠᱟᱜ ᱠᱚᱣᱟ ᱛᱟᱨᱯᱚᱨ ᱪᱮᱢᱮᱧ ᱛᱟᱨᱯᱚᱨ ᱯᱚᱨ ᱦᱟᱜ ᱯᱨᱚ ᱟᱨ ᱱᱩᱠᱩ ᱥᱮᱜᱟ ᱠᱚ ᱵᱮᱱ ᱧᱚᱜᱼᱟᱛᱳᱲ ᱡᱷᱚᱛᱚ ᱞᱮᱠᱟ ᱜᱮ ᱦᱟᱸᱜ ᱢᱮᱱᱟᱜ ᱠᱟᱜ ᱠᱚ
ᱦᱮᱸ ᱟᱨ ᱱᱩᱠᱩ ᱵᱚᱛᱚᱨᱟᱱ ᱡᱤᱭᱟᱹᱞᱤ ᱫᱚᱠᱚ ᱧᱮᱞ ᱧᱟᱢᱚᱜ ᱟᱥᱮ ᱵᱟᱝ ᱜᱚᱝᱠᱮ
ᱵᱚᱛᱚᱨᱟᱱ ᱡᱤᱵᱽ-ᱡᱤᱭᱟᱹᱞᱤ ᱫᱚ ᱵᱚᱞᱛᱮ ᱫᱚ ᱦᱟᱸᱜ ᱚᱱᱠᱟ ᱫᱚ ᱵᱟᱹᱱᱩᱜ ᱠᱟᱜ ᱠᱚᱣᱟ ᱱᱤᱛᱚᱜ ᱫᱚ ᱯᱟᱹᱦᱤᱞ ᱦᱟᱲᱟᱢ ᱦᱟᱲᱟᱢ ᱠᱚᱠᱚ ᱞᱟᱹᱭ ᱛᱟᱦᱮᱸᱫᱱᱟ ᱫᱟᱹᱫᱩ ᱠᱚ ᱛᱟᱦᱮᱸ ᱠᱟᱱᱟ ᱩᱱ ᱫᱚ ᱦᱟᱸᱜ ᱟᱨᱚ ᱡᱟᱹᱥᱛᱤ ᱜᱮ ᱵᱤᱨ ᱛᱟᱦᱮᱸ ᱠᱟᱱᱟ ᱯᱟᱹᱦᱤᱞ ᱫᱚ ᱾ ᱛᱟᱞᱦᱮ ᱵᱤᱨ ᱡᱩᱫᱤ ᱠᱚ ᱪᱟᱞᱟᱜ ᱛᱟᱦᱮᱱᱟ ᱢᱤᱫ ᱥᱟᱶ ᱛᱮᱠᱚ ᱪᱟᱞᱟᱜ ᱛᱟᱦᱮᱸᱱᱟ ᱮᱠᱞᱟ ᱫᱚ ᱵᱟᱠᱚ ᱪᱟᱞᱟᱜ ᱛᱟᱦᱮᱸᱜ ᱠᱟᱨᱚᱱ ᱩᱱ ᱡᱚᱠᱷᱚᱱ ᱫᱚ ᱤᱭᱟᱹ ᱠᱚ ᱛᱟᱦᱮᱸ ᱠᱟᱱᱟ ᱛᱟᱹᱨᱩᱵ ᱦᱚᱸᱠᱚ ᱛᱟᱦᱮᱸ ᱠᱟᱱ ᱜᱮᱭᱟ ᱞᱟᱦᱟ ᱛᱮᱫᱚ ᱾ ᱚᱱᱟ ᱵᱚᱛᱚᱨ ᱛᱟᱦᱮᱸ ᱠᱟᱱᱟ ᱟᱨ ᱟᱞᱮ ᱥᱮᱫ ᱫᱚ ᱦᱟᱸᱜ ᱦᱟᱹᱛᱤ ᱵᱚᱛᱚᱨ ᱫᱚ ᱵᱟᱹᱱᱩᱜᱼᱟ ᱚᱱᱠᱟ ᱫᱚ ᱡᱮ ᱦᱟᱹᱛᱤ ᱵᱚᱛᱚᱨ ᱛᱮ ᱦᱟᱸᱜ ᱵᱤᱨ ᱵᱟᱢ ᱪᱟᱞᱟᱜᱼᱟ ᱠᱟᱨᱚᱱ ᱱᱚᱛᱮ ᱫᱚ ᱚᱱᱠᱟ ᱦᱟᱹᱛᱤ ᱫᱚ ᱵᱟᱠᱚ ᱦᱤᱡᱩᱜ ᱜᱮᱭᱟ ᱟᱹᱰᱤ ᱵᱟᱭ ᱪᱟᱱᱥ ᱡᱩᱫᱤ ᱦᱚᱲ ᱠᱚ ᱞᱟᱜᱟ ᱯᱟᱨᱚᱢ ᱠᱚ ᱱᱚᱛᱮ ᱦᱟᱹᱛᱤ ᱠᱚ ᱦᱤᱡᱩᱜ ᱜᱮᱭᱟ ᱾
ᱦᱩᱸ ᱛᱟᱦᱞᱮ ᱟᱯᱮ ᱥᱮᱫ ᱫᱚ ᱚᱠᱟ ᱞᱮᱠᱟ ᱚᱱᱠᱟᱱ ᱵᱚᱛᱚᱨᱟᱱ ᱡᱤᱣᱤ ᱠᱚ ᱧᱟᱢᱚᱜᱼᱟ
ᱟᱞᱮ ᱥᱮᱫ ᱦᱚᱸ ᱜᱚᱝᱠᱮ ᱡᱟᱦᱟᱸ ᱵᱤᱱ ᱞᱟᱹᱭ ᱠᱮᱭᱟ ᱵᱚᱛᱚᱨᱟᱱ ᱡᱤᱭᱟᱹᱞᱤ ᱫᱚ ᱞᱟᱦᱟᱛᱮ ᱯᱟᱥᱮ ᱠᱚ ᱧᱟᱢᱚᱜ ᱠᱟᱱ ᱛᱟᱦᱮᱱᱟ ᱛᱚ ᱱᱤᱭᱟᱹ ᱫᱚ ᱵᱟᱝᱞᱤᱧ ᱟᱸᱡᱚᱢ ᱟᱠᱟᱫᱟᱼᱟ ᱛᱚ ᱱᱮᱛᱟᱨ ᱫᱚ ᱵᱤᱨ ᱦᱚᱸ ᱦᱩᱰᱤᱧ ᱪᱟᱵᱟ ᱟᱠᱟᱱ ᱛᱮ ᱛᱚ ᱩᱱᱠᱩ ᱫᱚ ᱛᱚ ᱵᱟᱹᱱᱩᱜ ᱠᱚᱣᱟ ᱟᱨᱠᱤ ᱱᱩᱠᱩ
ᱦᱩᱸ
ᱛᱩᱭᱩ ᱨᱩᱰᱟᱹ ᱟᱨ ᱪᱤᱞᱤ ᱠᱚ ᱢᱮᱱᱟᱜᱼᱟ ᱩᱱᱠᱩ ᱠᱩᱞᱟᱹᱭ ᱠᱚᱜᱮ ᱦᱟᱸᱜ ᱠᱩ ᱧᱮᱞ ᱛᱤᱭᱳᱜ ᱵᱟᱲᱟᱜᱼᱟ ᱾ ᱟᱨ ᱩᱱᱠᱩ ᱫᱚ ᱵᱟᱝᱠᱚ ᱧᱮᱞᱚᱜᱼᱟ ᱛᱚ ᱜᱚᱝᱠᱮ ᱜᱚᱢᱠᱮ ᱟᱞᱮᱥᱮᱫ ᱨᱮᱦᱟᱸ ᱦᱚᱲᱞᱤᱧ ᱧᱮᱞ ᱟᱠᱟᱫ ᱠᱚᱣᱟ ᱡᱮ ᱱᱚᱣᱟ ᱵᱩᱨᱩ ᱵᱤᱨ ᱠᱷᱚᱱᱟᱜ ᱵᱤᱨ ᱠᱷᱚᱱᱟᱜ ᱟᱨᱠᱤ ᱚᱱᱠᱟ ᱩᱫ ᱠᱚ ᱯᱩᱴᱠᱟᱹ ᱠᱚ ᱦᱟᱞᱟᱝ ᱟᱹᱜᱩ ᱠᱟᱛᱮᱫ ᱢᱤᱫ ᱵᱟᱨ ᱴᱟᱠᱟ ᱠᱟᱹᱣᱰᱤ ᱟᱨᱡᱟᱣ ᱞᱟᱹᱜᱤᱫ ᱛᱮ ᱵᱟᱡᱟᱨ ᱜᱷᱟᱴ ᱠᱚ ᱤᱫᱤᱭᱟ ᱟᱨ ᱚᱸᱰᱮ ᱠᱚ ᱟᱹᱠᱷᱨᱤᱧ ᱠᱟᱛᱮᱫ ᱠᱟᱹᱣᱰᱤ ᱠᱚ ᱡᱟᱣᱨᱟᱭᱟ ᱟᱨᱠᱤ ᱛᱚ ᱜᱚᱝᱠᱮ ᱱᱚᱣᱟ ᱠᱚ ᱪᱤᱛᱟᱹᱨ ᱨᱮᱫᱚ ᱟᱯᱮ ᱥᱮᱫ ᱧᱮᱞᱚᱜ-ᱟ ᱥᱮ ᱵᱟᱝ ᱧᱮᱞᱚᱜ-ᱟ ᱾
ᱦᱮᱸ ᱱᱚᱣᱟ ᱢᱟ ᱵᱤᱨ ᱫᱤᱥᱚᱢ ᱥᱮᱫ ᱫᱚ ᱟᱨᱚ ᱡᱟᱹᱥᱛᱤ ᱜᱮ ᱧᱮᱞᱚᱜᱼᱟ ᱟᱨ ᱟᱞᱮ ᱥᱮᱫ ᱫᱚ ᱥᱟᱹᱨᱤ ᱜᱮ ᱚᱱᱟ ᱩᱫ ᱵᱩᱴᱠᱟᱹ ᱫᱚ ᱦᱟᱸᱜ ᱫᱚᱢᱮ ᱜᱮ ᱧᱟᱢᱚᱜ-ᱟ ᱱᱚᱜ-ᱚᱭ ᱡᱮᱢᱚᱱ ᱱᱤᱛᱚᱜ ᱫᱚ ᱦᱟᱸᱜ ᱟᱹᱰᱤ ᱦᱚᱲᱜᱮ ᱵᱤᱨ ᱠᱚ ᱪᱟᱞᱟᱜ-ᱟ ᱥᱮᱛᱟᱜ ᱯᱟᱭᱟᱨᱮ ᱾ ᱩᱫ ᱠᱚ ᱦᱟᱞᱟᱝ ᱟᱹᱜᱩᱭᱟ ᱛᱟᱯᱚᱨ ᱯᱩᱴᱠᱟᱹ ᱦᱚᱸ ᱟᱨ ᱡᱮ ᱡᱟᱨ ᱦᱟᱜ ᱦᱟᱴ ᱟᱠᱷᱨᱤᱧ ᱠᱚ ᱤᱫᱤ ᱠᱚᱣᱟ ᱦᱮᱸ ᱥᱮ ᱟᱨ ᱱᱮᱛᱟᱨ ᱫᱚ ᱟᱞᱮ ᱫᱚ ᱵᱤᱨ ᱫᱚ ᱦᱟᱸᱜ ᱟᱹᱰᱤ ᱠᱤᱪᱷᱩ ᱟᱨᱚ ᱡᱮᱢᱚᱱ ᱧᱟᱢᱚᱜᱼᱟ ᱥᱩᱫᱷᱩ ᱯᱷᱩᱴᱠᱟᱹ ᱮᱼᱟᱨ ᱡᱮ ᱩᱫ ᱢᱮᱥᱟ ᱫᱚ ᱵᱟᱝ ᱱᱮᱛᱟᱨ ᱦᱟᱸᱜ ᱡᱟᱦᱟᱸ ᱵᱤᱱ ᱧᱮᱞᱟ ᱵᱤᱨ ᱠᱩᱸᱫᱽᱨᱤ ᱵᱤᱱ ᱟᱸᱡᱚᱢ ᱠᱟᱜᱼᱟ
ᱵᱟᱸ
ᱦᱮᱸ ᱵᱤᱨ ᱠᱩᱸᱫᱽᱨᱤ ᱦᱮᱸᱜ ᱧᱟᱢᱚᱜᱼᱟ ᱛᱟᱨᱯᱚᱨ ᱱᱚᱝᱠᱟ ᱟᱲᱟᱜ ᱥᱟᱠᱟᱢ ᱢᱤᱫᱴᱮᱱ ᱟᱲᱟᱜ ᱢᱮᱱᱟᱜᱼᱟ ᱦᱟᱜ ᱠᱟᱱᱛᱷᱟ ᱟᱲᱟᱜ ᱠᱚ ᱞᱟᱹᱭᱟ ᱟᱹᱰᱤ ᱢᱚᱸᱡᱽ ᱚᱱᱟ ᱦᱚᱸ ᱵᱩᱡᱷᱟᱹᱜᱼᱟ ᱡᱟᱦᱟᱸ ᱫᱚ ᱦᱟᱸᱜ ᱮᱸ ᱱᱚᱣᱟ ᱠᱚ ᱟᱹᱜᱩ ᱛᱚᱨᱟᱭᱟ ᱥᱤᱫ ᱛᱚᱨᱟᱭᱟᱠᱚ ᱥᱤᱧ ᱟᱲᱟᱜ ᱠᱚ,
ᱦᱩᱸ
ᱦᱮᱸ
ᱛᱚ ᱜᱚᱢᱠᱮ ᱟᱞᱮ ᱥᱮᱫ ᱢᱟᱞᱤᱧ ᱧᱮᱞ ᱠᱟᱜᱼᱟ ᱡᱮ ᱱᱚᱣᱟ ᱵᱤᱨ ᱠᱷᱚᱱᱟᱜ ᱦᱩᱸ ᱟᱭᱢᱟ ᱨᱚᱠᱚᱢ ᱡᱚ ᱵᱤᱞᱤ ᱠᱚᱞᱮ ᱧᱟᱢᱟ ᱚᱱᱠᱟ ᱛᱮᱨᱮᱞ ᱛᱟᱹᱨᱚᱵ ᱟᱵᱟᱨ ᱡᱟᱦᱟᱸ ᱵᱤᱞᱤ ᱦᱮᱱᱟᱜ-ᱟ ᱟᱨᱠᱤ ᱵᱟᱹᱨᱩ ᱵᱤᱞᱤ ᱠᱚ ᱱᱚᱜᱼᱚ ᱱᱤᱭᱟᱹ ᱠᱚ ᱦᱟᱸᱜ ᱞᱮ ᱡᱚᱢᱟ ᱱᱤᱭᱟᱹ ᱠᱚ ᱡᱚᱢᱱᱠᱟᱛᱮᱫ ᱢᱤᱫ ᱵᱮᱞᱟ ᱫᱚ ᱛᱟᱦᱮᱸ ᱜᱟᱱᱚᱜᱼᱟ ᱟᱨ ᱠᱤ ᱢᱮᱱ ᱜᱟᱱᱚᱜᱼᱟ, ᱛᱚ ᱜᱚᱝᱠᱮ ᱟᱯᱮ ᱥᱮᱫ ᱫᱚ ᱱᱚᱣᱟ ᱠᱚ ᱡᱚᱼᱵᱤᱞᱤ ᱠᱚ ᱫᱚ ᱧᱟᱢᱚᱜ-ᱟ ᱥᱮ ᱵᱟᱝ
ᱦᱮᱸ ᱮᱠᱫᱚᱢ ᱟᱞᱮ ᱥᱮᱫ ᱦᱚᱸ ᱱᱚᱣᱟ ᱡᱚ ᱵᱤᱞᱤ ᱠᱚ ᱫᱚ ᱧᱟᱢᱚᱜ ᱜᱮᱭᱟ ᱡᱮᱢᱚᱱ ᱮᱸ ᱡᱟᱦᱟᱸ ᱵᱤᱱ ᱞᱟᱹᱭ ᱠᱮᱫᱟ ᱛᱤᱨᱤᱞ ᱛᱟᱨᱚᱵ ᱵᱤᱨ ᱫᱤᱥᱚᱢ ᱫᱚ ᱱᱚᱣᱟ ᱫᱚ ᱢᱟᱡᱽ ᱛᱟᱦᱮᱱ ᱜᱮᱭᱟ ᱦᱮᱸ ᱥᱮ ᱵᱟᱝ ᱟᱨ ᱱᱤᱛᱚᱜ ᱥᱤᱡᱤᱱ ᱨᱮ ᱫᱚ ᱦᱟᱸᱜ ᱢᱮᱱᱟᱜᱼᱟ ᱠᱩᱫ ᱵᱤᱞᱤ ᱟᱹᱨᱤ ᱦᱩᱭᱩᱜ ᱠᱟᱱ ᱜᱮ ᱜᱮᱭᱟᱞᱮ ᱥᱮᱫ ᱟᱨ ᱪᱮᱫ ᱡᱟᱦᱟᱸ ᱠᱚ ᱞᱟᱹᱭ ᱮᱫᱼᱟ ᱛᱟᱞᱮ ᱦᱟᱸᱜ ᱱᱤᱛᱚᱜ ᱫᱚ ᱟᱨ ᱛᱟᱣ ᱵᱤᱨ ᱨᱮ ᱦᱟᱸᱜ ᱢᱮᱱᱟᱜ ᱜᱮᱭᱟ ᱛᱮᱨᱮᱞ ᱚᱱᱟ ᱠᱚ ᱫᱚ ᱥᱤᱡᱤᱱ ᱚᱱᱩᱡᱟᱭᱤ ᱦᱟᱸᱜ ᱡᱷᱚᱛᱚ ᱜᱮ ᱧᱟᱢᱚᱜᱼᱟ ᱯᱷᱚᱞ ᱯᱟᱠᱚᱲ ᱡᱟᱦᱟᱸ ᱠᱚ ᱧᱟᱢᱚᱜ ᱫᱚ ᱟᱨ ᱵᱤᱨ ᱥᱮᱫ ᱫᱚ ᱟᱰᱤ ᱦᱚᱲ ᱚᱱᱠᱟ ᱤᱭᱟᱹ ᱠᱚ ᱪᱟᱞᱟᱜ ᱜᱮᱭᱟ ᱛᱚ ᱥᱟᱠᱟᱢ ᱦᱮᱡ ᱠᱚ, ᱥᱟᱦᱟᱱ ᱥᱟᱠᱟᱢ ᱟᱹᱜᱩ ᱛᱚ ᱦᱟᱸᱜ ᱵᱤᱨ ᱫᱚᱢ ᱪᱟᱞᱟᱜ ᱜᱮᱭᱟ, ᱟᱵᱚ ᱫᱚ ᱟᱨ ᱚᱱᱠᱟ ᱫᱚ ᱵᱟᱝ ᱛᱚ ᱡᱮ ᱚᱱᱮ ᱮᱴᱟᱜ ᱦᱚᱲ ᱫᱤᱠᱩ ᱞᱮᱠᱟ ᱡᱮ ᱜᱮᱥ ᱛᱮᱵᱚᱱ ᱤᱥᱤᱱᱟ ᱵᱮᱥᱤᱨ ᱵᱷᱟᱜᱽ ᱜᱮ ᱟᱵᱚ ᱥᱟᱱᱛᱟᱲ ᱦᱚᱯᱚᱱ ᱫᱚ ᱧᱮᱞ ᱞᱮᱠᱷᱟᱱ ᱫᱚ ᱥᱟᱦᱟᱱ ᱛᱮ ᱜᱮ ᱵᱚᱱ ᱤᱥᱤᱱᱟ ᱦᱮ ᱥᱮ ᱵᱟᱝ
ᱦᱩᱸ
ᱛᱳ ᱩᱱ ᱡᱚᱠᱷᱚᱱ ᱚᱱᱟ ᱠᱚ ᱠᱚ ᱛᱩᱢᱟᱹᱞ ᱟᱹᱜᱩᱭ ᱜᱮᱭᱟ ᱛᱤᱨᱤᱞ ᱠᱚ ᱛᱟᱨᱚᱵ ᱠᱚ
ᱦᱩᱸ
ᱦᱩᱸ ᱩ
ᱥᱟᱹᱨᱤ ᱜᱮ ᱜᱚᱢᱠᱮ ᱟᱵᱚ ᱫᱚ ᱦᱟᱸᱜ ᱵᱤᱨ ᱪᱮᱛᱟᱱ ᱨᱮ ᱵᱚᱱ ᱱᱤᱨᱵᱷᱚᱨ ᱠᱟᱛᱮᱫ ᱦᱚᱸ ᱵᱚᱱ ᱢᱮᱱᱟᱜ ᱵᱚᱣᱟ ᱡᱮ ᱵᱤᱨ ᱠᱷᱚᱱᱟᱜ ᱱᱚᱣᱟ ᱥᱟᱦᱟᱱ ᱥᱟᱠᱟᱢ ᱟᱵᱟᱨ ᱡᱚ ᱵᱤᱞᱤ ᱠᱚ ᱵᱩᱱ ᱧᱟᱢᱟ ᱡᱮ ᱟᱨ ᱵᱤᱨ ᱠᱷᱚᱱᱟᱜ ᱦᱚᱸ ᱠᱤᱪᱷᱩ ᱠᱟᱹᱣᱰᱤ ᱵᱩᱱ ᱟᱨᱡᱟᱣ ᱜᱮᱭᱟ ᱱᱚᱣᱟ ᱥᱟᱦᱟᱱ ᱠᱚ ᱟᱹᱜᱩ ᱠᱟᱛᱮᱫ ᱵᱚᱱ ᱵᱟᱡᱟᱨ ᱨᱮᱵᱚᱱ ᱟᱹᱠᱷᱨᱤᱧᱟ ᱟᱵᱟᱨ ᱥᱟᱠᱟᱢ ᱠᱚᱦᱚᱸ ᱟᱹᱠᱷᱨᱤᱧ ᱜᱟᱱᱚᱜᱼᱟ ᱥᱮ, ᱱᱚᱣᱟ ᱫᱟᱹᱛᱟᱹᱱᱤ ᱠᱚ ᱟᱨᱠᱤ
ᱦᱮᱸ ᱦᱩᱸᱻ ᱟᱨ ᱡᱮᱢᱚᱱ ᱧᱮᱞ ᱵᱮᱱ ᱵᱤᱨ ᱠᱷᱚᱱᱟᱜ ᱡᱟᱦᱟᱸ ᱦᱳᱭᱛᱳ ᱥᱟᱨᱡᱚᱢ ᱥᱟᱠᱟᱢ ᱜᱮ ᱞᱟᱹᱭ ᱵᱤᱱ ᱮᱻ ᱯᱟᱛᱲᱟ ᱡᱟᱦᱟᱸ ᱵᱮᱱᱟᱜ ᱠᱟᱱ ᱫᱚ ᱵᱮᱥᱤᱨ ᱵᱷᱟᱜᱽ ᱜᱮᱛᱚ ᱥᱟᱨᱡᱚᱢ ᱥᱟᱠᱟᱢ ᱜᱮᱛᱚ ᱯᱟᱛᱲᱟ ᱫᱚ ᱦᱮᱸ ᱥᱮ ᱵᱟᱝ ᱟᱵᱳᱨᱮᱱ ᱟᱭᱳ ᱦᱚᱯᱚᱱ ᱠᱚ ᱡᱟᱦᱟᱸᱭ ᱠᱚ ᱢᱮᱱᱟᱜ ᱠᱚᱣᱟ ᱛᱚ ᱵᱤᱨ ᱨᱮᱱᱟᱜ ᱥᱟᱠᱟᱢ ᱟᱹᱜᱩ ᱠᱟᱛᱮᱫ ᱚᱱᱟ ᱠᱚ ᱯᱟᱹᱴᱤᱭᱟ ᱟᱨ ᱠᱚ ᱟᱠᱷᱨᱤᱧᱼᱟ ᱛᱟᱨᱯᱚᱨ ᱟᱨᱚ ᱢᱤᱫ ᱡᱚᱠᱷᱚᱱ ᱥᱚᱢᱚᱭ ᱡᱟᱦᱟᱸ ᱫᱚ ᱦᱩᱭᱩᱜᱼᱟᱜ ᱠᱟᱱᱟ ᱛᱤᱨᱤᱞ ᱥᱟᱠᱟᱢ ᱡᱚᱠᱷᱚᱱ ᱥᱟᱜᱮᱱᱚᱜᱼᱟ ᱦᱩᱰᱤᱧ ᱦᱩᱰᱤᱧ ᱫᱟᱨᱮ ᱠᱚᱨᱮᱜ ᱩᱱ ᱡᱚᱠᱷᱚᱱ ᱫᱚ ᱛᱤᱨᱤᱞ ᱥᱟᱠᱟᱢ ᱠᱚ ᱟᱠᱷᱨᱤᱧᱟ ᱢᱟᱱᱮ ᱵᱤᱨ ᱠᱷᱚᱱᱟᱜ ᱫᱚ ᱦᱟᱸᱜ ᱨᱳᱡ ᱽᱜᱟᱨ ᱛᱮᱱᱟᱜ ᱫᱚ ᱞᱟᱹᱭ ᱜᱟᱱᱚᱜᱼᱟ ᱟᱹᱰᱤ ᱨᱚᱠᱚᱢ ᱜᱮ ᱢᱮᱱᱟᱜᱼᱟ ᱟᱨ ᱯᱟᱹᱦᱤᱞ ᱫᱚ ᱟᱞᱮ ᱱᱚ ᱛᱮᱦᱚᱧ ᱧᱮᱞ ᱠᱮᱫ ᱠᱚᱣᱟᱞᱤᱧ ᱟᱞᱮ ᱟᱛᱩ ᱨᱮᱱ ᱜᱮ ᱥᱟᱦᱟᱱ ᱤᱫᱤ ᱠᱟᱛᱮᱜ ᱟᱠᱷᱨᱤᱧᱟᱠᱚ ᱥᱮᱛᱟ ᱨᱮ ᱥᱟᱦᱟᱱ ᱠᱚ ᱤᱫᱤ ᱜᱮ ᱚᱱᱟ ᱟᱠᱷᱨᱤᱧ ᱠᱟᱛᱮᱜ ᱮᱸ ᱵᱟᱡᱟᱨ ᱠᱟᱛᱮᱜ ᱠᱚ ᱦᱤᱡᱩᱜᱼᱟ᱾ ᱢᱟᱱᱮ ᱥᱟᱦᱟᱱ ᱡᱚᱛᱚ ᱠᱷᱚᱱ ᱵᱟᱠᱚᱼᱼ ᱟᱹᱠᱷᱨᱤᱧ ᱫᱟ ᱛᱚᱛᱚᱠᱷᱚᱱ ᱟᱡᱴᱷᱮᱱ ᱫᱚ ᱦᱟᱸᱜ ᱚᱱᱠᱟ ᱡᱟᱦᱟᱸ ᱠᱟᱹᱣᱰᱤ, ᱠᱟᱹᱣᱰᱤ ᱚᱵᱷᱟᱵᱽ ᱫᱚ ᱦᱟᱸᱜ ᱟᱵᱚ ᱥᱟᱱᱛᱟᱲ ᱦᱚᱯᱚᱱᱟᱜ ᱫᱚ ᱡᱚᱛᱚ ᱦᱚᱲᱟᱜ ᱜᱮ ᱫᱚᱢᱮ ᱛᱟᱦᱮᱸᱜ ᱠᱟᱱᱟ ᱛᱚ ᱯᱟᱹᱦᱤᱞ ᱫᱚ᱾ ᱛᱟᱦᱚᱞᱮ ᱚᱱᱟ ᱥᱟᱦᱟᱱ ᱟᱠᱷᱨᱤᱧ ᱠᱟᱛᱮᱜ ᱡᱟᱦᱟᱸ ᱠᱟᱹᱣᱰᱤ ᱡᱟ ᱩᱰᱟᱹᱝ ᱜᱮ ᱠᱟᱹᱣᱰᱤ ᱦᱩᱭᱱᱟ ᱚᱱᱟᱛᱮ ᱚᱲᱟᱜ ᱞᱟᱹᱜᱤᱫ ᱡᱟᱦᱟᱸ ᱩᱛᱩ ᱵᱩᱞᱩᱝ ᱥᱩᱱᱩᱢ ᱠᱚ ᱡᱟᱦᱟᱱᱟᱜ ᱜᱮ ᱫᱚᱨᱠᱟᱨ ᱥᱚᱝᱥᱟᱨ ᱡᱟᱵᱚᱛᱤ ᱡᱤᱱᱤᱥ, ᱠᱤᱨᱤᱧ ᱟᱹᱜᱩᱭ ᱠᱤᱨᱤᱧ ᱟᱹᱜᱩᱭᱮᱫ ᱛᱟᱦᱮᱱᱟᱠᱚ᱾
ᱦᱩᱸ᱾
ᱟᱹᱰᱤ ᱱᱟᱯᱟᱭ ᱜᱚᱢᱠᱮ, ᱡᱮ ᱟᱵᱚ ᱢᱟ ᱵᱤᱨ ᱠᱷᱚᱱᱟᱜ ᱟᱹᱰᱤ ᱞᱮᱠᱟᱱ ᱜᱚᱲᱚ ᱵᱚᱱ ᱧᱟᱢᱮᱫᱼᱟ᱾
ᱦᱮᱸ ᱦᱮᱸ᱾
ᱛᱚ ᱟᱵᱚ ᱦᱚᱸ ᱵᱤᱨ ᱛᱚ ᱜᱚᱲᱚᱸ ᱮᱢᱟᱭ ᱦᱩᱭᱩᱜ ᱛᱟᱵᱚᱣᱟ᱾ ᱛᱚ ᱵᱤᱨ ᱵᱟᱝ ᱢᱟᱜ ᱩᱡᱟᱹᱲ ᱠᱟᱛᱮᱜ,
ᱫᱟᱨᱮ ᱡᱩᱫᱤ ᱵᱚᱱ ᱨᱚᱦᱚᱭᱟ ᱦᱮᱸ ᱥᱮ ᱵᱟᱝ? ᱦᱩᱸ,
ᱫᱟᱨᱮ ᱡᱩᱫᱤ ᱢᱤᱫᱴᱟᱝ ᱫᱟᱨᱮ ᱵᱚᱱ ᱢᱟᱜᱟ, ᱛᱚ ᱯᱮᱭᱟ ᱫᱟᱨᱮ ᱵᱚᱱ ᱨᱚᱦᱚᱭᱟ᱾ ᱛᱚᱸ ᱟᱨᱠᱤ ᱵᱤᱨ ᱦᱚᱸ ᱟᱡ ᱮ ᱨᱟᱹᱥᱠᱟᱹᱜᱼᱟ᱾
ᱮᱠᱫᱚᱢ ᱟᱨ ᱟᱵᱚ ᱢᱤᱫᱴᱮᱱ ᱦᱚᱜᱼᱱᱟ ᱡᱮ, ᱟᱵᱚ ᱵᱚᱱ ᱞᱟᱹᱭᱫᱟ ᱦᱚᱸᱜᱼᱚᱭ ᱡᱮ ᱚᱠᱛᱚ ᱨᱮ ᱦᱟᱸᱜ ᱵᱟᱭ ᱥᱮᱨᱢᱟ ᱡᱟᱹᱲ ᱟᱵᱚᱱ ᱠᱟᱱᱟ᱾ ᱟᱨ ᱱᱚᱣᱟ ᱨᱮᱱᱟᱜ ᱜᱟᱹᱞᱛᱤ ᱫᱚ ᱞᱟᱹᱭ ᱜᱟᱱᱚᱜᱼᱟ ᱟᱵᱚᱜ ᱜᱮ ᱠᱟᱱᱟ ᱵᱚᱱ ᱡᱟᱦᱟᱸ ᱞᱮᱠᱟ ᱦᱸᱚᱜᱼᱚᱭ, ᱮᱸᱫ ᱵᱤᱨ ᱫᱟᱨᱮ ᱠᱚᱵᱚᱱ ᱢᱟᱜ ᱫᱟ ᱡᱟᱦᱟᱸ, ᱢᱤᱫᱴᱮᱱ ᱟᱵᱚ ᱯᱚᱨᱤᱵᱮᱥ ᱫᱚᱵᱚᱱ ᱱᱚᱥᱴᱚᱭᱮᱫ ᱜᱮᱭᱟ᱾ ᱦᱮᱸ ᱥᱮ ᱵᱟᱝ?
ᱦᱳᱭ᱾
ᱟᱨ, ᱦᱚᱸᱜᱼᱚᱭ ᱡᱟᱦᱟᱸ ᱢᱤᱫᱴᱮᱱ ᱟᱵᱚ ᱟᱫᱷᱩᱱᱤᱠ ᱡᱚᱱᱛᱨᱚ ᱵᱚᱱ ᱵᱮᱣᱦᱟᱨ ᱮᱫᱟ ᱚᱱᱟ ᱛᱟᱞᱟ ᱛᱮᱦᱚᱸ ᱟᱵᱚ ᱯᱚᱨᱤᱵᱮᱥ ᱵᱚᱱ ᱱᱚᱥᱴᱚᱭᱮᱫᱟ ᱡᱟᱦᱟᱸ ᱜᱮ ᱠᱷᱟᱛᱤᱨ ᱛᱮ ᱱᱮᱛᱟᱨ ᱫᱚ ᱧᱮᱞ ᱵᱮᱱ ᱡᱟᱦᱟᱸ ᱚᱠᱛᱚ ᱨᱮ ᱥᱮᱨᱢᱟ ᱡᱟᱹᱲᱤ ᱫᱚᱨᱠᱟᱨ ᱚᱱᱟ ᱚᱠᱛᱚ ᱨᱮᱫᱚ ᱥᱮᱨᱢᱟ ᱡᱟᱹᱲᱤ ᱫᱚ ᱵᱟᱝ ᱦᱩᱭᱩᱜ ᱠᱟᱱᱟ᱾
ᱦᱩᱸ,
ᱟᱨ ᱛᱟᱦᱚᱞᱮ ᱜᱚᱢᱠᱮ ᱮᱸ ᱱᱚᱜᱼᱚᱭ ᱡᱮ ᱮᱸᱫ ᱤᱭᱟᱹ ᱵᱚᱱ ᱵᱮᱵᱚᱦᱟᱨᱮᱫ ᱫᱚ ᱟᱵᱚ ᱪᱟᱥᱼᱵᱟᱥ ᱠᱟᱹᱢᱤᱨᱮ ᱦᱮᱸ ᱥᱮ ᱵᱟᱝ? ᱥᱟᱨ ᱵᱚᱱ ᱵᱮᱵᱚᱦᱟᱨ ᱫᱟ ᱨᱟᱥᱟᱭᱱᱤᱠ ᱥᱟᱨ ᱱᱚᱣᱟᱴᱟᱜ ᱚᱠᱟ ᱞᱮᱠᱟ? ᱵᱷᱟᱜᱤ ᱫᱤᱠ ᱟᱨ ᱚᱠᱟᱞᱮᱠᱟ ᱵᱟᱹᱲᱤᱡ ᱫᱤᱠ ᱥᱮᱫ ᱪᱟᱞᱟᱜ ᱠᱟᱱᱟ? ᱱᱚᱶᱟ ᱠᱟᱹᱴᱤᱡ ᱞᱟᱹᱭ ᱵᱤᱱ ᱥᱮ᱾
ᱜᱚᱢᱠᱮ ᱟᱹᱰᱤ ᱱᱟᱯᱟᱭ ᱠᱩᱠᱞᱤ ᱵᱮᱱ ᱫᱚᱦᱚᱣ ᱠᱟᱫᱟ ᱡᱮ ᱞᱟᱦᱟᱛᱮ ᱫᱚ ᱧᱮᱞᱚᱜ ᱠᱟᱱ ᱛᱟᱦᱮᱱᱟ ᱟᱵᱚ ᱡᱟᱦᱟᱸ ᱡᱚᱭᱵᱚ ᱥᱟᱨ ᱵᱚᱱ ᱵᱮᱵᱚᱦᱟᱨᱮᱫ ᱠᱟᱱ ᱛᱟᱦᱮᱱᱟ ᱡᱚᱭᱵᱚ ᱥᱟᱨ ᱫᱚ ᱚᱱᱟ ᱫᱚ ᱦᱟᱥᱟ ᱨᱮᱱᱟᱜ ᱩᱨᱵᱚᱨᱚᱛᱟᱭ ᱵᱟᱹᱲᱼᱼ ᱛᱤᱭᱟ ᱟᱨ ᱯᱚᱨᱤᱵᱮᱥ ᱦᱚᱸ ᱵᱟᱭ ᱱᱚᱥᱴᱼᱼ ᱚᱪᱚᱭᱟ ᱟᱨᱠᱤ᱾ ᱟᱨ ᱱᱤᱛᱳᱜ ᱛᱚ ᱵᱟᱡᱟᱨ ᱨᱮ ᱱᱟᱱᱟ ᱦᱩᱱᱟᱹᱨ ᱥᱟᱨ ᱨᱟᱠᱟᱵ ᱠᱟᱱᱛᱮ,
ᱦᱚᱸ,
ᱟᱨᱠᱤ ᱚᱱᱟ ᱵᱚᱱ ᱵᱮᱵᱚᱦᱟᱨᱮᱫ ᱛᱮ ᱡᱟᱹᱥᱛᱤ ᱯᱷᱚᱥᱚᱞ ᱵᱚᱱ ᱧᱟᱢᱮᱫᱼᱟ᱾ ᱛᱚ ᱱᱚᱜᱼᱚᱭ ᱯᱚᱨᱤᱵᱮᱥ ᱠᱚ ᱱᱚᱥᱴᱚᱜ
ᱮᱜᱽᱫᱚᱢ ᱮᱜᱽᱫᱚᱢ᱾
ᱟᱫᱚ ᱜᱚᱝᱠᱮ ᱡᱟᱦᱟᱸ ᱟᱞᱟᱝ ᱥᱚᱢᱚᱭ ᱞᱟᱝ ᱧᱟᱢ ᱞᱮᱼᱟ ᱚᱱᱟ ᱫᱚᱦᱟᱸᱜ ᱢᱩᱪᱟᱹᱫᱚᱜ ᱥᱮᱡ ᱪᱟᱞᱟᱣᱱᱟ ᱛᱚ ᱟᱹᱵᱤᱱ ᱥᱟᱶᱛᱮ ᱜᱟᱞᱚᱪ ᱠᱟᱛᱮᱜ ᱟᱹᱰᱤ ᱨᱟᱹᱥᱠᱟᱹ ᱞᱤᱧ ᱵᱩᱡᱼᱼ
ᱮᱜᱽᱫᱚᱢ ᱟᱹᱞᱤᱧ ᱦᱚᱸ ᱨᱟᱹᱥᱠᱟᱹ ᱞᱤᱧ ᱵᱩᱡᱷᱟᱹᱣ ᱠᱮᱫᱟ ᱜᱟᱞᱚᱪ ᱠᱟᱛᱮᱫ ᱡᱮ ᱟᱹᱰᱤ ᱠᱤᱪᱷᱩ ᱤᱫᱤ ᱠᱟᱛᱮᱜ ᱞᱟᱝ ᱜᱟᱞᱢᱟᱨᱟᱣ ᱠᱮᱜᱼᱟ ᱥᱮ ᱵᱟᱝ?
ᱴᱷᱤᱠ ᱜᱮᱭᱟ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ